ᱦᱮᱸ ᱦᱮᱞᱳ ᱦᱮᱸ ᱡᱚᱦᱟᱨ ᱜᱮ ᱡᱚᱦᱟᱨ ᱜᱮ ᱡᱚᱦᱟᱨ ᱜᱮ ᱾
ᱦᱮᱸ ᱟᱸᱡᱚᱢ ᱧᱚᱜᱤ ᱢᱟᱱᱮ ᱤᱧᱟᱹᱜ ᱠᱚᱱᱴᱷᱚ ᱠᱚ ᱵᱷᱟᱜᱤ ᱴᱷᱤᱠ ᱟᱸᱡᱚᱢ ᱧᱟᱢᱚᱜ ᱠᱟᱱᱟ ᱛᱚ ᱾
ᱦᱮᱸ ᱦᱮᱸ ᱟᱸᱡᱚᱢᱚᱜ ᱠᱟᱱ ᱜᱮᱭᱟ ᱟᱹᱰᱤ ᱱᱟᱯᱟᱭ ᱜᱮ ᱟᱸᱡᱚᱢᱚᱜ ᱠᱟᱱ ᱜᱮᱭᱟ ᱨᱚᱲ ᱠᱚ ᱟᱢᱟᱝ ᱨᱚᱲ ᱦᱚᱸ ᱵᱷᱚᱭᱮᱥ ᱠᱚ ᱾ ᱚ ᱟᱨ ᱤᱧᱟᱹᱜ ᱟᱸᱡᱚᱢᱚᱜ ᱠᱟᱱᱟ ᱛᱚ ᱾
ᱦᱮᱸ ᱦᱮᱸ ᱮᱠᱫᱚᱢ ᱯᱷᱟᱨᱪᱟ ᱥᱟᱦᱤᱡ ᱜᱮ ᱟᱸᱡᱚᱢ ᱧᱟᱢᱚᱜ ᱠᱟᱱᱟ ᱾ ᱟᱫᱚ ᱜᱚᱝᱠᱮ ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ?
ᱟᱨ ᱱᱤᱛ ᱫᱚ ᱚᱱᱠᱟ ᱫᱚ ᱪᱮᱫ ᱜᱮ ᱵᱟᱝ ᱪᱤᱠᱟᱹ ᱵᱟᱲᱟᱭ ᱦᱩᱭᱩᱜ ᱠᱟᱱᱟ ᱱᱤᱛ ᱫᱚ ᱚᱲᱟᱜ ᱠᱚᱨᱮᱜ ᱜᱮ, ᱟᱫᱚ ᱟ ᱱᱚᱜᱼᱚᱭ ᱠᱟᱹᱡ ᱢᱟᱴᱷ ᱥᱮᱱ ᱱᱚᱝᱠᱟ ᱪᱟᱞᱟᱜ ᱢᱟᱲᱟᱝ ᱨᱮ ᱠᱟᱹᱡ ᱟᱫᱚ ᱠᱟᱹᱡ ᱱᱚᱣᱟ ᱠᱷᱮᱞ ᱵᱟᱲᱟ ᱟᱨᱠᱤ ᱱᱚᱣᱟ ᱢᱟᱲᱟᱝ ᱨᱮ ᱟᱫᱚ ᱠᱟᱹᱡ ᱱᱚᱣᱟ ᱵᱩᱴ ᱠᱚ ᱠᱟᱹᱡ ᱛᱟᱥᱮ ᱵᱟᱲᱟ ᱦᱩᱭ ᱞᱮᱱᱛᱮ ᱟᱫᱚ ᱚᱱᱟ ᱠᱚᱧ ᱦᱟᱹᱨ ᱵᱟᱭ ᱠᱟᱜ ᱠᱟᱱᱟ᱾ ᱟᱢ ᱫᱚ ᱪᱮᱫ ᱠᱚᱢ ᱪᱤᱠᱟᱹ ᱵᱟᱲᱟᱭᱮᱫᱟ?
ᱜᱚᱝᱠᱮ ᱦᱚᱸᱜ-ᱚᱭ ᱫᱩᱲᱩᱵ ᱵᱟᱲᱟ ᱦᱩᱭ ᱠᱟᱱᱟ ᱱᱛᱮ ᱢᱟ ᱫᱟᱜ ᱡᱟᱹᱲᱤ ᱦᱩᱭ ᱞᱮᱱᱟ ᱚᱲᱟᱜ ᱠᱷᱚᱱᱟᱜ ᱩᱰᱩᱠ ᱵᱟᱲᱟ ᱚᱱᱠᱟ ᱵᱟᱭ ᱦᱩᱭ ᱠᱟᱱᱟ ᱫᱩᱲᱩᱵ ᱵᱟᱲᱟ ᱜᱮ ᱦᱩᱭ ᱠᱟᱱᱟ ᱱᱤᱛᱚᱜ ᱫᱚ ᱾
ᱟᱪᱪᱷᱟ ᱟᱪᱪᱷᱟ ᱟᱪᱷᱟ ᱟᱹᱰᱤ ᱱᱟᱯᱟᱭ ᱦᱮᱸ ᱾
ᱦᱩᱸ ᱟᱫᱚ ᱜᱚᱝᱠᱮ ᱛᱟᱦᱚᱞᱮ ᱪᱮᱫ ᱠᱚᱢ ᱪᱤᱠᱟᱹ ᱵᱟᱲᱟᱭ ᱜᱮᱭᱟ ᱟᱫᱚ ᱟᱢ ᱫᱚ?
ᱟᱫᱚ ᱱᱤᱛ ᱫᱚ ᱱᱚᱝᱠᱟ ᱫᱚ ᱪᱤᱠᱟᱹ ᱫᱚ ᱚᱱᱠᱟ ᱫᱚᱢᱮ ᱫᱚ ᱚᱱᱠᱟ ᱫᱚ ᱵᱟᱝ ᱪᱤᱠᱟᱹ ᱵᱟᱲᱟᱭ ᱦᱩᱭᱩᱜ ᱠᱟᱱᱟ ᱾ ᱠᱟᱹᱢᱤ ᱠᱚᱫᱚ ᱚᱱᱠᱟ ᱪᱟᱞᱟᱜ ᱦᱩᱭᱩᱜ ᱠᱟᱱ ᱜᱮᱭᱟ ᱢᱤᱫᱴᱮᱱ ᱚᱱᱟ ᱟᱞᱮ ᱥᱩᱨ ᱨᱮᱜᱮ ᱢᱤᱫᱴᱮᱱ ᱚᱱᱮ ᱰᱮᱢ ᱨᱮ ᱢᱮᱱᱟᱜᱼᱟ ᱟᱫᱚ ᱚᱱᱟ ᱰᱮᱢ ᱨᱮᱱᱟᱜ ᱫᱟᱜ ᱠᱚ ᱜᱮ ᱞᱤᱧ ᱟᱬᱜᱚ ᱨᱟ ᱨᱟᱠᱟᱵ ᱵᱟᱲᱟᱭᱟ ᱢᱟᱱᱮ ᱡᱚᱠᱷᱚᱱ ᱢᱚᱱ ᱛᱚᱠᱷᱚᱱ ᱞᱤᱧ ᱟᱲᱟᱜ ᱵᱟᱲᱟᱭᱟ ᱾ ᱟᱫᱚ ᱚᱱᱟ ᱰᱮᱢ ᱠᱚᱨᱮ ᱜᱮ ᱱᱤᱛ ᱫᱚ ᱟᱨᱠᱤ ᱾ ᱟᱫᱚ ᱚᱱᱠᱟ ᱢᱟᱱᱮ ᱚᱱᱟ ᱟᱫᱚ ᱪᱮᱫ ᱞᱮᱠᱟ ᱟᱫᱚ ᱞᱟᱦᱟ ᱛᱮᱫᱚ ᱚᱱᱠᱟ ᱚᱲᱟᱜ ᱦᱚᱲ ᱜᱮᱠᱚ ᱠᱟᱹᱢᱤ ᱛᱟᱦᱮᱱᱟ ᱟᱫᱚ ᱱᱤᱛ ᱚᱱᱠᱟ ᱚᱲᱟᱜ ᱦᱚᱲᱟᱜ ᱵᱚᱭᱮᱥ ᱠᱚ ᱦᱩᱭ ᱜᱚᱫ ᱮᱱᱛᱮ ᱟᱫᱚ ᱟᱹᱞᱤᱧ ᱜᱮᱞᱤᱧ ᱪᱟᱞᱟᱜ ᱠᱟᱱᱟ ᱟᱫᱚ ᱰᱮᱢ ᱨᱮᱱᱟᱜ ᱵᱮᱯᱟᱨ ᱛᱚ ᱚᱲᱟᱜ ᱠᱚᱫᱚ ᱦᱟᱸᱜ ᱚᱲᱟᱜ ᱦᱚᱲ ᱠᱚ ᱪᱟᱞᱟᱣ ᱞᱮᱱᱠᱷᱟᱱ ᱡᱟᱦᱟᱸ ᱞᱮᱠᱟ ᱵᱚᱭᱚᱥᱠᱚ ᱦᱚᱲ ᱠᱚ ᱪᱟᱞᱟᱣ ᱞᱮᱱᱠᱷᱟᱱ ᱟᱫᱚ ᱚᱱᱰᱮ ᱩᱱᱟᱹᱜ ᱮᱠᱴᱟ ᱫᱚ ᱤᱭᱟᱹ ᱫᱚ ᱵᱚᱛᱚᱨᱟᱱ ᱜᱮᱭᱟ ᱾ ᱛᱚ ᱟᱫᱚ ᱚᱱᱟᱛᱮ ᱱᱤᱛ ᱫᱚ ᱟᱹᱞᱤᱧ ᱜᱮᱞᱤᱧ ᱪᱟᱞᱟᱣ ᱵᱟᱲᱟᱜ ᱜᱮᱭᱟ ᱚᱸᱰᱮ ᱫᱚ ᱟᱨᱠᱤ ᱾
ᱟᱪᱪᱷᱟ ᱜᱚᱝᱠᱮ ᱛᱟᱦᱚᱞᱮ ᱱᱚᱣᱟ ᱰᱮᱢ ᱨᱮᱱᱟᱜ ᱡᱟᱦᱟᱸ ᱠᱟᱛᱷᱟᱢ ᱞᱟᱹᱭ ᱠᱮᱫᱟ ᱛᱚ ᱰᱮᱢ ᱨᱮᱫᱚ ᱱᱚᱜᱼᱚᱭ ᱫᱟᱜ ᱠᱚ ᱟᱲᱟᱜ ᱵᱟᱲᱟ ᱥᱮ ᱞᱚᱠᱠᱷᱚ ᱱᱚᱡᱚᱨ ᱡᱟᱦᱟᱸ ᱠᱟᱹᱢᱤ ᱨᱮ ᱡᱚᱯᱲᱟᱣ ᱦᱮᱱᱟᱜ ᱢᱮᱭᱟ ᱦᱮᱸ ᱥᱮ
ᱦᱮᱸ ᱦᱮᱸ ᱦᱮᱸ ᱾
ᱟᱸ ᱟᱫᱚ ᱱᱚᱣᱟ ᱫᱚ ᱢᱟᱱᱮ ᱯᱟᱨᱥᱚᱱᱟᱞ ᱥᱟᱨᱵᱷᱤᱥ ᱢᱟᱱᱮ ᱱᱤᱡᱮᱨ ᱤᱪᱪᱷᱟᱹ ᱛᱮᱵᱮᱱ ᱠᱚᱨᱟᱣ ᱮᱫᱟ ᱥᱮ ᱱᱚᱝᱠᱟ ᱢᱟᱱᱮ ᱱᱚᱣᱟ ᱞᱟᱹᱜᱤᱫ ᱠᱟᱹᱢᱤ ᱞᱟᱹᱜᱤᱫ ᱱᱚᱝᱠᱟ ᱠᱟᱹᱢᱤ ᱵᱟᱠᱷᱨᱟ ᱯᱩᱭᱥᱟᱹ ᱵᱮᱱ ᱧᱟᱢ ᱜᱮᱭᱟ?
ᱮ ᱵᱟᱝ ᱵᱟᱝ ᱱᱚᱣᱟ ᱱᱚᱣᱟ ᱞᱟᱹᱜᱤᱫ ᱫᱚ ᱡᱮᱞᱮᱠᱟ ᱯᱚᱭᱥᱟ ᱧᱟᱢᱚᱜ ᱜᱮᱭᱟ ᱡᱮᱞᱮᱠᱟ ᱱᱚᱣᱟ ᱫᱚ ᱟᱞᱤᱧ ᱫᱚ ᱮᱠ ᱱᱮᱛᱟᱨ ᱫᱚ ᱩᱱᱟᱹᱜ ᱫᱚ ᱚᱱᱟ ᱨᱮᱫᱚ ᱟᱹᱞᱤᱧ ᱫᱚ ᱞᱟᱦᱟ ᱠᱷᱚᱱᱟᱜ ᱫᱚ ᱡᱚᱯᱲᱟᱣ ᱫᱚ ᱵᱟᱹᱞᱤᱧ ᱛᱟᱦᱮᱸ ᱠᱟᱱᱟ ᱚᱲᱟᱜ ᱦᱚᱲ ᱜᱮᱠᱚ ᱛᱟᱦᱮᱸ ᱠᱟᱱᱟ ᱾ ᱟᱫᱚ ᱱᱤᱛ ᱮ ᱚᱲᱟᱜ ᱦᱚᱲ ᱱᱚᱝ ᱠᱟ ᱵᱟᱝ ᱫᱟᱲᱮ ᱠᱷᱟᱹᱛᱤᱨ ᱛᱮ ᱡᱮ ᱵᱚᱭᱚᱥ ᱠᱷᱟᱹᱛᱤᱨ ᱛᱮ ᱟᱫᱚ ᱚᱱᱟ ᱠᱷᱟᱹᱛᱤᱨ ᱟᱫᱚ ᱟᱹᱞᱤᱧ ᱜᱮᱞᱤᱧ ᱞᱟᱹᱭᱮᱜᱼᱟ ᱡᱮ ᱵᱟᱝ ᱵᱟᱝ ᱚᱱᱠᱟ ᱟᱯᱮ ᱫᱚ ᱪᱟᱞᱟᱣ ᱵᱟᱝ ᱦᱩᱭᱩᱜᱼᱟ ᱟᱹᱞᱤᱧ ᱜᱮᱞᱤᱧ ᱪᱟᱞᱟᱜᱼᱟ ᱾ ᱟᱫᱚ ᱛᱟᱦᱚᱞᱮ ᱚᱱᱠᱟ ᱧᱟᱢ ᱫᱚ ᱧᱟᱢᱚᱜ ᱜᱮᱭᱟ ᱵᱟᱝ ᱫᱚ ᱵᱟᱝ ᱡᱮ ᱯᱨᱟᱭᱵᱷᱮᱴ ᱚᱱᱠᱟ ᱥᱮ ᱪᱮᱫ ᱞᱮᱠᱟ ᱚᱱᱠᱟ ᱫᱚ ᱵᱟᱝ ᱢᱟᱱᱮ ᱦᱮᱸ ᱯᱚᱭᱥᱟ ᱠᱚᱫᱚ ᱧᱟᱢᱚᱜ ᱜᱮᱭᱟ ᱾ ᱟᱫᱚ ᱚᱱᱟ ᱦᱮᱸ ᱟᱹᱰᱤ ᱱᱟᱯᱟᱭ ᱠᱟᱛᱷᱟ ᱜᱮ ᱟᱨ ᱱᱚᱣᱟ ᱠᱚᱜᱮ ᱢᱟᱱᱮ ᱪᱮᱫ ᱞᱮᱠᱟ ᱢᱟᱱᱮ ᱱᱚᱣᱟ ᱫᱚ ᱢᱤᱫᱴᱮᱱ ᱞᱟᱦᱟᱛᱮ ᱢᱟᱱᱮ ᱪᱮᱫ ᱞᱮᱠᱟ ᱠᱟᱹᱢᱤ ᱠᱟᱹᱢᱤ ᱠᱟᱹᱢᱤ ᱛᱮᱜᱮ ᱟᱨᱠᱤ ᱯᱟᱲᱦᱟᱣ ᱥᱟᱶ ᱥᱟᱶ ᱛᱮᱜᱮ ᱱᱚᱣᱟ ᱦᱚᱸ ᱠᱟᱹᱢᱤ ᱦᱩᱭᱩᱜ ᱠᱟᱱᱟ ᱟᱨᱠᱤ ᱾
ᱦᱩᱸ ᱡᱚᱛᱚ ᱨᱚᱠᱚᱢᱟᱜ ᱜᱮ ᱫᱚᱨᱠᱟᱨ ᱱᱚᱛᱮ ᱯᱟᱲᱦᱟᱣ ᱥᱟᱶ ᱥᱟᱶᱛᱮ ᱴᱟᱠᱟ ᱦᱚᱸᱛᱚ ᱞᱟᱹᱠᱛᱤᱭᱟᱱ ᱡᱤᱱᱤᱥ ᱠᱟᱱ ᱜᱮᱭᱟ ᱦᱮᱸ ᱥᱮ ᱵᱟᱝ?
ᱦᱳᱭ ᱠᱟᱹᱣᱰᱤ ᱱᱤᱛ ᱫᱚ ᱠᱟᱹᱣᱰᱤ ᱫᱚ ᱡᱟᱦᱟᱸ ᱠᱷᱚᱱᱟᱜ ᱜᱮ ᱜᱚᱦᱚᱲ ᱟᱜᱩ ᱥᱮ ᱢᱤᱫᱴᱮᱱ ᱡᱟᱦᱟᱸ ᱠᱷᱚᱱᱟᱜ ᱜᱮ ᱱᱤᱡᱮ ᱴᱷᱮᱱ ᱢᱤᱫᱴᱮᱱ ᱡᱟᱦᱟᱸ ᱛᱮᱜᱮ ᱦᱮᱡ ᱞᱮᱱᱠᱷᱟᱱ ᱜᱮ ᱡᱟᱦᱟᱸᱥᱮᱫ ᱚᱱᱟ ᱜᱮ ᱢᱤᱫᱴᱮᱱ ᱱᱟᱯᱟᱭ ᱫᱤᱭᱮ ᱫᱤᱠ ᱫᱤᱭᱮ ᱴᱷᱤᱠ ᱛᱷᱮᱠᱮ ᱟᱨᱠᱤ ᱱᱚᱝᱠᱟ ᱦᱮᱡ ᱞᱮᱱᱠᱷᱟᱱ ᱜᱮ ᱱᱤᱛ ᱫᱚ ᱟᱹᱰᱤ ᱵᱮᱥᱟ ᱥᱮ ᱠᱟᱹᱣᱰᱤ ᱜᱮ ᱟᱹᱰᱤ ᱱᱤᱛᱚᱜ ᱫᱚ ᱱᱤᱛᱜᱮ ᱮ ᱟᱵᱚᱣᱟᱜ ᱫᱚ ᱟᱹᱰᱤ ᱢᱤᱫᱴᱮᱱ ᱪᱮᱫ ᱞᱮᱠᱟ ᱢᱤᱫᱴᱮᱱ ᱟᱵᱚ ᱥᱟᱛᱮ ᱡᱚᱯᱲᱟᱣ ᱨᱮᱱᱟᱜ ᱢᱤᱫᱴᱮᱱ ᱠᱟᱛᱷᱟ ᱞᱟᱹᱭ ᱞᱮᱠᱷᱟᱱ ᱦᱚᱸ ᱜᱟᱱᱚᱜ ᱜᱮᱭᱟ ᱡᱮ ᱠᱟᱹᱣᱰᱤ ᱵᱮᱜᱚᱨ ᱟᱢ ᱫᱚ ᱪᱮᱫ ᱦᱚᱸ ᱚᱱᱠᱟᱱᱟᱜ ᱫᱚ ᱵᱟᱢ ᱪᱤᱠᱟᱹ ᱫᱟᱲᱮᱭᱟᱜᱼᱟ ᱦᱮᱸ ᱥᱮ ᱵᱟᱝ?
ᱦᱩᱸ ᱦᱩᱸ ᱮᱠᱟᱞ ᱮᱠᱟᱞ
ᱟᱫᱚ ᱜᱚᱢᱠᱮ ᱛᱟᱦᱚᱞᱮ ᱦᱮᱸ ᱦᱮᱸ ᱟᱢ ᱴᱷᱮᱱ ᱢᱤᱫᱴᱟᱝ ᱠᱩᱠᱞᱤ ᱛᱮᱱᱟᱜ ᱛᱟᱦᱮᱸ ᱠᱟᱱᱟ ᱦᱮᱸᱥᱮ ᱮ ᱠᱟᱹᱢᱤ ᱦᱚᱨᱟ ᱫᱤᱠ ᱫᱤᱭᱮ ᱛᱚ ᱜᱟᱯᱟᱞᱢᱟᱨᱟᱣ ᱦᱩᱭ ᱮᱱᱟ ᱟᱫᱚ ᱟᱫᱚ ᱟᱯᱮ ᱛᱟᱦᱞᱮ ᱚᱱᱛᱮ ᱫᱚ ᱵᱟᱯᱞᱟᱼ ᱴᱟᱯᱞᱟ ᱠᱚᱫᱚ ᱟᱵᱚ ᱥᱟᱱᱛᱟᱲ ᱥᱚᱢᱟᱡᱽ ᱨᱮ ᱪᱮᱫ ᱞᱮᱠᱟ ᱦᱩᱭᱩᱜᱼᱟ?
ᱟᱵᱚ ᱱᱚᱛᱮ ᱵᱟᱯᱞᱟ ᱠᱚᱫᱚ ᱱᱚᱜᱼᱚ ᱱᱚᱝᱠᱟ ᱡᱟᱦᱟᱸ ᱫᱚ ᱞᱟᱹᱭ ᱞᱮᱠᱷᱟᱱ ᱫᱚ ᱟᱹᱰᱤ ᱢᱤᱫᱴᱮᱱ ᱡᱚᱛᱷᱟᱛ ᱠᱟᱛᱷᱟ ᱵᱤᱱ ᱞᱟᱹᱭ ᱠᱮᱫᱟ ᱟᱵᱚ ᱥᱟᱶᱛᱟ ᱥᱚᱢᱟᱡᱽ ᱨᱮᱱᱟᱜ ᱥᱟᱶᱛᱟ ᱨᱮᱱᱟᱜ ᱟᱹᱨᱤᱪᱟᱹᱞᱤ ᱢᱤᱫᱴᱮᱱ ᱠᱟᱛᱷᱟ ᱠᱟᱛᱷᱟ ᱵᱤᱱ ᱞᱟᱹᱭ ᱠᱮᱫᱟ ᱟᱹᱰᱤ ᱱᱟᱯᱟᱭ ᱠᱟᱛᱷᱟ ᱟᱫᱚ ᱵᱟᱯᱞᱟ ᱫᱚ ᱱᱚᱜᱼᱚᱭ ᱡᱮᱢᱚᱱ ᱵᱚᱱ ᱧᱮᱞᱟ ᱡᱮᱻ ᱡᱮᱞᱮᱠᱟ ᱡᱮᱢᱚᱱ ᱵᱟᱯᱞᱟ ᱫᱚ ᱟᱹᱰᱤ ᱨᱚᱠᱚᱢ ᱢᱮᱱᱟᱜᱼᱟ ᱡᱮᱢᱚᱱ ᱴᱩᱢᱠᱤ ᱫᱤᱯᱤᱞ ᱵᱟᱯᱞᱟ, ᱵᱟᱯᱞᱟ ᱛᱟᱨᱯᱚᱨᱮ ᱱᱚᱜᱼᱚᱭ ᱟᱸᱜᱤᱨ ᱵᱟᱯᱞᱟ, ᱛᱟᱯᱚᱨᱮ ᱱᱚᱜᱼᱚᱭ ᱮ ᱡᱮᱢᱚᱱ ᱱᱚᱜᱼᱚᱭ ᱡᱮᱢᱚᱱ ᱢᱟᱱᱮ ᱥᱟᱨ ᱥᱟᱹᱜᱩᱱ ᱵᱟᱯᱞᱟᱹᱜ ᱥᱟᱨ ᱥᱟᱜᱩᱱ ᱥᱟᱹᱜᱩᱱ ᱵᱟᱯᱞᱟ ᱱᱚᱜᱼᱚ ᱱᱚᱣᱟ ᱠᱚ ᱟᱨᱠᱤ ᱟᱫᱚ ᱡᱟᱹᱥᱛᱤ ᱠᱟᱭᱛᱮ ᱱᱤᱛᱚᱜ ᱫᱚ ᱡᱟᱦᱟᱸ ᱧᱮᱞᱚᱜᱚᱜ ᱠᱟᱱᱟ ᱜᱚᱢᱠᱮ ᱥᱮ ᱱᱤᱛᱞᱤᱧ ᱧᱮᱞ ᱟᱹᱜᱩᱭᱮᱫᱟ ᱮ ᱟᱹᱰᱤ ᱡᱟᱹᱥᱛᱤ ᱠᱟᱭᱛᱮ ᱟᱸᱜᱤᱨ ᱵᱟᱯᱞᱟ ᱜᱮ ᱟᱹᱰᱤ ᱧᱮᱞᱚᱜᱚᱜ ᱠᱟᱱᱟ ᱥᱟᱨ ᱥᱟᱹᱜᱩᱱ ᱵᱟᱯᱞᱟ ᱫᱚ ᱟᱹᱰᱤ ᱠᱚᱢ ᱟᱠᱟᱱᱟ ᱦᱮᱸ ᱟᱫᱚ ᱡᱮᱞᱮᱠᱟ ᱟᱫᱚ ᱟᱹᱵᱤᱱ ᱡᱩᱚᱫᱤ ᱵᱤᱱ ᱞᱟᱹᱭᱟ ᱡᱮ ᱚᱠᱟᱴᱟᱜ ᱵᱟᱯᱞᱟ ᱞᱤᱧ ᱞᱟᱹᱭᱟᱵᱤᱱᱟ ᱚᱱᱟᱜᱮ ᱡᱩᱫᱤ ᱢᱤᱫ ᱫᱷᱟᱣ ᱵᱤᱱ ᱞᱟᱹᱭ ᱠᱮᱭᱟ ᱡᱮ ᱥᱟᱨ ᱥᱟᱹᱜᱩᱱ ᱵᱟᱯᱞᱟ ᱞᱤᱧ ᱞᱟᱹᱭᱟᱵᱤᱱᱟ ᱥᱮ, ᱟᱸᱜᱤᱨ ᱵᱟᱯᱞᱟᱜ ᱵᱟᱯᱞᱟ ᱚᱠᱟᱮᱠᱟ ᱦᱩᱭᱩᱜ ᱜᱮᱭᱟ ᱚᱱᱟ ᱠᱟᱹᱡ ᱞᱤᱧ ᱞᱟᱹ ᱟᱹᱵᱤᱱᱟ?
ᱦᱩᱸ ᱟᱫᱚ ᱜᱚᱢᱠᱮ ᱛᱟᱦᱚᱞᱮ ᱟᱸᱜᱤᱨ ᱵᱟᱯᱞᱟ ᱴᱟᱜ ᱜᱮ ᱠᱟᱹᱴᱤᱡ ᱵᱤᱱ ᱞᱟᱹᱭ ᱞᱮᱠᱷᱟᱱ ᱜᱮ ᱵᱮᱥ ᱠᱚᱜᱼᱟ ᱾
ᱟᱪᱪᱷᱟ ᱟᱪᱷᱟ ᱟᱪᱪᱷᱟ ᱟᱫᱚ ᱟᱸᱜᱤᱨ ᱵᱟᱯᱞᱟ ᱫᱚ ᱡᱮᱞᱮᱠᱟ ᱱᱚᱜᱼᱚᱭ ᱡᱮᱢᱚᱱ ᱱᱤᱛᱚᱜ ᱡᱮᱢᱚᱱ ᱵᱚᱱ ᱧᱮᱞᱫᱟ ᱡᱮᱢᱚᱱ ᱮᱜᱼ ᱦᱟᱨᱟ ᱛᱚᱨᱟ ᱠᱷᱚᱱᱟᱜ ᱜᱮ ᱵᱟᱹᱦᱩ ᱠᱚᱠᱚ ᱟᱹᱜᱩ ᱡᱚᱝ ᱠᱟᱱᱟ ᱦᱮᱸ ᱚᱲᱟᱜ ᱦᱚᱲ ᱠᱚ ᱱᱚᱝᱠᱟ ᱵᱟᱝ ᱵᱟᱲᱟᱭ ᱦᱚᱪᱚ ᱠᱟ ᱠᱟᱛᱮᱫ ᱜᱮ ᱥᱮ ᱱᱚᱝᱠᱟ ᱢᱤᱫᱴᱮᱱ ᱫᱩᱞᱟᱹᱲᱼᱫᱩᱯᱩᱞᱟᱹᱲ ᱟᱭ ᱛᱤᱠᱤᱱ ᱢᱚᱫᱽᱫᱷᱮ ᱨᱮ ᱢᱤᱫᱴᱮᱱ ᱮᱜ ᱡᱚᱲᱟᱣ ᱡᱚᱯᱲᱟᱣ ᱦᱩᱭᱩᱜ ᱠᱟᱱ ᱠᱷᱟᱹᱛᱤᱨ ᱟᱫᱚ ᱧᱮᱞ ᱢᱮ ᱦᱳᱭᱛᱳ ᱢᱤᱫᱴᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱡᱚᱠᱷᱚᱱ ᱜᱮ ᱟᱹᱠᱤᱱ ᱢᱚᱫᱽᱫᱷᱮ ᱨᱮ ᱫᱩᱞᱟᱹᱲ ᱫᱩᱯᱩᱞᱟᱹᱲ ᱦᱩᱭᱱᱟ ᱛᱚᱠᱷᱚᱱ ᱠᱷᱟᱱ ᱜᱮ ᱟᱫᱚ ᱟᱹᱤᱱ ᱢᱤᱫᱴᱮᱱ ᱟᱝᱜᱤᱨ ᱥᱮ ᱢᱤᱫᱴᱮᱱ ᱵᱟᱯᱞᱟ ᱞᱮᱠᱟᱛᱮ ᱱᱚᱝᱠᱟ ᱢᱤᱫ ᱮ ᱟᱹᱜᱩᱭᱮᱭᱟ ᱚᱲᱟᱜ ᱟᱹᱜᱩᱭᱮᱭᱟ ᱠᱚᱲᱟ ᱡᱟᱦᱟᱸᱭ ᱫᱚ ᱟᱹᱩ ᱟᱹᱜᱩᱭ ᱟᱠᱟᱱ ᱫᱚ ᱟᱫᱚ ᱩᱱ ᱥᱚᱢᱚᱭ ᱨᱮ ᱱᱚᱣᱟ ᱡᱟᱦᱟᱸ ᱵᱟᱯᱞᱟ ᱦᱩᱭᱩᱜ ᱫᱚ ᱱᱚᱣᱟ ᱵᱟᱯᱞᱟ ᱫᱚ ᱱᱚᱝᱠᱟ ᱡᱮ ᱡᱮᱢᱚᱱ ᱡᱮᱢᱚᱱ ᱵᱚᱱ ᱧᱮᱞᱟ ᱡᱮᱢᱚᱱ ᱤᱛᱩᱫ ᱥᱤᱸᱫᱩᱨ ᱡᱮᱢᱚᱱ ᱪᱮᱫᱞᱮᱠᱟ ᱦᱩᱭᱩᱜ-ᱟ, ᱱᱚᱣᱟ ᱫᱚ ᱥᱩᱫᱩ ᱚᱱᱮ ᱢᱤᱫ ᱫᱤᱱ ᱟᱞᱮ ᱥᱮᱱ ᱫᱚ ᱱᱚᱝᱠᱟ ᱦᱳᱭᱳᱜ-ᱟ ᱢᱤᱫ ᱫᱤᱱᱜᱮ ᱡᱟᱦᱟᱸ ᱫᱚ ᱵᱷᱚᱡᱽ ᱠᱟᱱᱟ, ᱩᱱ ᱦᱤᱞᱳᱜ ᱜᱮ ᱮ ᱢᱟᱱᱮ ᱡᱚᱛᱚ ᱠᱤᱪᱷᱩ ᱦᱩᱭᱩᱜ ᱜᱮᱭᱟ ᱟᱨᱠᱤ ᱤᱛᱩᱫ ᱥᱤᱸᱫᱩᱨ ᱦᱚᱸ ᱚᱱᱟ ᱵᱷᱳᱨ ᱛᱮᱜᱮ ᱦᱩᱭᱩᱜ-ᱟ᱾ ᱟᱨ ᱱᱚᱝᱠᱟ ᱩᱱ ᱦᱤᱞᱳᱜ ᱜᱮ ᱢᱟᱱᱮ ᱛᱟᱨ ᱮ ᱢᱟᱱᱮ ᱩᱱ ᱦᱤᱞᱳᱜ ᱯᱚᱨᱮᱨ ᱫᱤᱱ ᱦᱤᱞᱳᱜ ᱜᱮ ᱚᱱᱠᱟ ᱵᱷᱳᱨ ᱵᱷᱳᱨ ᱛᱮᱜᱮ ᱢᱟᱫᱷᱟᱯᱚᱱ ᱠᱚᱦᱚᱸ ᱦᱩᱭᱩᱜ ᱜᱮᱭᱟ, ᱚᱱᱟ ᱠᱚᱜᱮ ᱚᱱᱠᱟ ᱦᱩᱭᱩᱜ ᱜᱮᱭᱟ ᱟᱨ ᱡᱮᱢᱚᱱ ᱵᱷᱚᱡᱽ ᱠᱚ ᱡᱚᱢ ᱧᱩ ᱚᱱᱠᱟ ᱡᱚᱛᱚ ᱥᱟᱱᱟᱢᱟᱜ ᱚᱱᱠᱟ᱾
ᱟᱪᱪᱷᱟ ᱟᱪᱪᱷᱟ᱾ ᱟᱨ ᱛᱟᱦᱚᱞᱮ ᱥᱟᱨ ᱥᱟᱹᱜᱩᱱ ᱵᱟᱯᱞᱟ ᱫᱚ ᱛᱟᱦᱚᱞᱮ ᱡᱟᱦᱟᱸ ᱟᱸᱜᱤᱨ ᱵᱟᱯᱞᱟ ᱠᱷᱚᱱᱟᱜ ᱛᱤᱱᱟᱹᱜ ᱴᱟᱜ ᱫᱚ ᱟᱞᱟᱫᱟ ᱱᱚᱜ-ᱚ ᱱᱚᱝᱠᱟ ᱨᱤᱛᱤ ᱨᱮᱣᱟᱡᱽ ᱟᱵᱚ ᱥᱚᱢᱟᱡᱽ ᱨᱮᱫᱚ ᱦᱮᱱᱟᱜ-ᱟ᱾
ᱟᱫᱚ ᱟᱫᱚ ᱞᱟᱹᱭ ᱞᱮᱠᱷᱟᱱ ᱫᱚ ᱥᱟᱨ ᱥᱟᱹᱜᱩᱱ ᱟᱨ ᱡᱟᱦᱟᱸ ᱟᱸᱜᱤᱨ ᱵᱟᱯᱞᱟ ᱱᱚᱣᱟ ᱨᱮ ᱢᱮᱱ ᱴᱮᱱ ᱟᱹᱰᱤ ᱢᱟᱨᱟᱝ ᱢᱤᱫᱴᱮᱱ ᱛᱚᱯᱷᱟᱛ ᱢᱮᱱᱟᱜ-ᱟ ᱥᱮ ᱯᱷᱟᱨᱟᱠ ᱢᱮᱱᱟᱜ-ᱟ᱾ ᱟᱹᱰᱤᱜᱟᱱ ᱯᱷᱟᱨᱟᱠ ᱢᱮᱱᱟᱜᱼᱟ ᱡᱟᱦᱟᱸ ᱫᱚ ᱞᱟᱹᱭ ᱞᱮᱠᱷᱟᱱ ᱫᱚ ᱢᱤᱫᱴᱮᱱ᱾ ᱪᱮᱫ ᱞᱮᱠᱟᱞᱤᱧ ᱞᱟᱹᱭ ᱟᱹᱵᱤᱱᱟ, ᱡᱮᱞᱮᱠᱟ ᱡᱮᱢᱚᱱ ᱟᱜᱤᱨ ᱵᱟᱯᱞᱟᱨᱮ ᱡᱮᱢᱚᱱ ᱟᱹᱵᱤᱱ ᱵᱤᱱ ᱧᱮᱞᱟ ᱢᱤᱫᱴᱮᱱ ᱦᱳᱭᱛᱳ ᱟᱹᱵᱤᱱ ᱵᱤᱱ ᱫᱩᱞᱟᱹᱲ ᱠᱮᱜᱼᱟ ᱫᱩᱞᱟᱹᱲ ᱠᱟᱛᱮ ᱦᱳᱭᱛᱳ ᱟᱹᱵᱤᱱ ᱵᱤᱱ ᱵᱟᱯᱞᱟᱭᱮᱱᱟ ᱟᱹᱜᱤᱨ ᱠᱟᱛᱮᱫ ᱵᱤᱱ ᱦᱮᱡ ᱮᱱᱟ ᱟᱹᱵᱤᱱ ᱟᱹᱵᱤᱱᱟᱜ ᱢᱤᱫᱴᱮᱱ ᱠᱩᱥᱤ ᱨᱮ ᱛᱟᱦᱮᱭᱮᱱᱟ, ᱢᱮᱱᱠᱷᱟᱱ ᱥᱟᱨ ᱥᱟᱹᱜᱩᱱ ᱵᱟᱯᱞᱟ ᱫᱚ ᱧᱮᱞᱟᱵᱤᱱ ᱡᱚᱛᱚ ᱟᱯᱮᱭᱟᱜ ᱟᱛᱳ ᱨᱮᱱ ᱥᱮ ᱢᱤᱫᱴᱮᱱ ᱚᱱᱠᱟ ᱚᱲᱟᱜ ᱟᱲᱮ ᱯᱟᱥᱮᱨᱮᱱ ᱠᱚ ᱢᱮᱛᱟ ᱵᱤᱱᱟ, ᱡᱮ ᱮ ᱵᱟᱹᱵᱩ ᱟᱢᱛᱮᱫᱚ ᱟᱞᱚᱢ ᱟᱹᱜᱩ ᱡᱚᱱᱟᱜᱼᱟ ᱵᱟᱹᱦᱩ ᱥᱮ ᱟᱹᱜᱩᱣᱟᱢᱟᱞᱮ ᱢᱤᱫᱴᱮᱱ ᱟᱹᱰᱤ ᱦᱚᱲᱟᱜ ᱟᱥ ᱛᱟᱦᱮᱱᱟ ᱡᱮᱢᱚᱱ ᱟᱯᱮ ᱚᱲᱟᱜ ᱦᱚᱲᱜᱮ ᱟᱨᱚ ᱯᱟᱥᱮ ᱫᱚ ᱚᱲᱟᱜ ᱟᱲᱮ ᱯᱟᱥᱮ ᱫᱚ ᱪᱮᱫᱟᱜ ᱞᱤᱧ ᱞᱟᱹᱭᱟ ᱚ ᱮ ᱥᱮ ᱠᱤᱝᱵᱟ ᱱᱚᱝᱠᱟ ᱠᱚ ᱞᱟᱹᱭᱟ ᱡᱮ ᱡᱟᱦᱟ ᱢᱟᱱᱮ ᱟᱯᱮ ᱚᱲᱟᱜ ᱦᱚᱲᱜᱮ ᱚᱱᱠᱟ ᱠᱚ ᱞᱟᱹᱭᱟ ᱡᱮ ᱱᱚᱝᱠᱟ ᱱᱚᱝᱠᱟ ᱵᱷᱚᱡᱽ ᱢᱮᱱᱴᱮᱱ ᱡᱚᱢ ᱨᱮᱱᱟᱜ ᱥᱮ ᱱᱟᱯᱟᱭ ᱢᱮᱱᱴᱮᱱ ᱨᱟᱹᱥᱠᱟᱹ ᱟᱱᱟᱜ ᱢᱮᱱᱴᱮᱱ ᱥᱟᱨ ᱥᱟᱜᱩᱱ ᱵᱟᱯᱞᱟ ᱠᱟᱱᱟ, ᱥᱟᱨ ᱥᱟᱜᱩᱱ ᱵᱟᱯ ᱞᱟ ᱫᱚ ᱱᱚᱝᱠᱟ ᱠᱟᱱᱟ ᱡᱟᱦᱟᱸ ᱫᱚ ᱧᱮᱞᱟᱢ ᱟᱢᱫᱚ ᱪᱟᱞᱟᱜ ᱟᱢ ᱮ ᱨᱟᱹᱦᱤ ᱪᱟᱹ ᱢᱟᱱᱮ ᱪᱮᱠᱠᱟ ᱢᱟᱱᱮ ᱯᱩᱨᱟᱹ ᱫᱚᱞ ᱵᱟᱫᱚᱞ ᱟᱛᱮᱫ ᱵᱟᱹᱨᱭᱟᱹᱛᱮᱫ ᱵᱟᱹᱦᱩ ᱱᱟᱣᱟ ᱵᱟᱹᱦᱩ ᱟᱹᱜᱩᱚᱢ ᱪᱟᱞᱟᱜᱼᱟ ᱢᱤᱫᱴᱮᱱ ᱚᱱᱟ ᱨᱮᱱᱟᱜ ᱢᱤᱫᱴᱮᱱ ᱢᱤᱱᱴᱮᱱ ᱟᱹᱱᱟᱭᱠᱟᱹᱣ ᱟᱨ ᱱᱚᱣᱟ ᱢᱤᱱᱴᱮᱱ ᱱᱚᱣᱟ ᱟᱸᱜᱤᱨ ᱵᱟᱯᱞᱟ ᱨᱮᱱᱟᱜ ᱟᱹᱱᱟᱹᱭ ᱠᱟᱹᱣ ᱟᱹᱰᱤ ᱵᱷᱮᱫᱟ ᱵᱷᱮᱫ ᱢᱮᱱᱟᱜᱼᱟ ᱜᱚᱝᱠᱮ᱾
ᱚ᱾ ᱛᱟᱨᱢᱟᱱᱮ ᱜᱚᱝᱠᱮ ᱛᱟᱦᱚᱞᱮ ᱟᱢᱟᱜ ᱠᱟᱛᱷᱟ ᱟᱸᱡᱚᱢ ᱠᱟᱛᱮᱜ ᱟᱹᱰᱤ ᱵᱮᱥᱜᱤᱧ ᱵᱩᱡᱷᱟᱹᱣ ᱠᱮᱫᱟ ᱢᱟᱱᱮ ᱟᱢᱮᱢ ᱞᱟᱹᱭ ᱦᱚᱪᱚ ᱠᱮᱫᱟ ᱟᱢᱟᱜ ᱠᱟᱛᱷᱟ ᱛᱟᱞᱟᱛᱮ ᱱᱚᱝᱠᱟ ᱜᱮ ᱡᱮ ᱟᱸᱜᱤᱨ ᱵᱟᱯᱞᱟ ᱠᱷᱚᱱᱟᱜ ᱫᱚ ᱡᱟᱦᱟᱸ ᱥᱟᱨ ᱥᱟᱹᱜᱩᱱ ᱵᱟᱯᱞᱟᱜ ᱜᱮ ᱟᱹᱰᱤ ᱜᱟᱱ ᱜᱮ ᱵᱮᱥ ᱜᱮᱭᱟ, ᱥᱮ ᱵᱟᱝᱢᱟ ᱟᱹᱰᱤᱜᱟᱱ ᱡᱟᱦᱟᱸ ᱟᱵᱚᱨᱮᱱ ᱯᱮᱲᱟ ᱯᱟᱹᱲᱦᱟᱹ ᱠᱚ ᱦᱤᱡᱩᱜᱼᱟ᱾ ᱚᱱ ᱚᱱᱠᱟ ᱜᱤᱨᱟᱹ ᱛᱚᱞ ᱛᱚᱞ ᱠᱟᱛᱮᱫ ᱢᱤᱫᱴᱟᱝ ᱫᱤᱱ ᱦᱮᱸ, ᱧᱮᱯᱮᱞ ᱜᱚᱴᱟᱣ ᱠᱟᱛᱮ ᱟᱛᱳ ᱢᱚᱬᱮ ᱦᱚᱲ ᱥᱟᱶᱛᱮ ᱛᱟᱦᱞᱮ ᱡᱟᱦᱟᱸ ᱵᱟᱯᱞᱟ ᱴᱟᱜ ᱥᱟᱨ ᱥᱟᱹᱜᱩᱱ ᱦᱤᱥᱟᱹᱵ ᱛᱮᱵᱚᱱ ᱥᱟᱟᱦᱵᱟ ᱥᱮ ᱾ ᱦᱚᱸᱜᱼᱚ ᱱᱚᱝᱠᱟᱱ ᱡᱤᱱᱤᱥᱴᱟᱜ ᱫᱚ ᱟᱫᱚ ᱦᱮᱱᱟᱜᱼᱟ ᱥᱟᱨ ᱥᱟᱹᱜᱩᱱ ᱵᱟᱯᱞᱟ ᱨᱮᱫᱚ ᱵᱟᱝ?
ᱮᱠᱟᱞ ᱮᱠᱟᱞ ᱮᱠᱟᱞ ᱮᱠᱟᱞ ᱟᱫᱚ ᱦᱟᱱᱟ ᱨᱮᱦᱚᱸ ᱦᱟᱱᱟ ᱨᱮᱦᱚᱸ ᱡᱮ ᱮᱠᱟᱞ ᱤᱭᱟᱹ ᱨᱮᱦᱚᱸ ᱡᱮᱢᱚᱱ ᱮ ᱟᱜᱤᱨ ᱵᱟᱯᱞᱟ ᱨᱮᱦᱚᱸ ᱡᱮ ᱱᱚᱝᱠᱟ ᱜᱤᱨᱟᱹ ᱛᱚᱞ ᱥᱮ ᱱᱚᱝᱠᱟ ᱮᱢᱚᱱ ᱠᱳᱱᱳ ᱡᱮ ᱱᱚᱝ ᱚᱝᱠᱟ ᱵᱟᱹᱱᱩᱜᱼᱟ ᱾ ᱚᱱᱟ ᱨᱮᱦᱚᱸ ᱢᱮᱱᱟᱜᱼᱟ ᱜᱤᱨᱟᱹ ᱛᱚᱞ ᱫᱚ ᱢᱮᱱᱠᱷᱟᱱ ᱢᱤᱫᱴᱮᱱ ᱟᱹᱱᱟᱹᱭ ᱠᱟᱹᱣ ᱡᱟᱦᱟᱸ ᱫᱚ ᱢᱤᱱᱴᱮᱱ ᱨᱟᱹᱥᱠᱟᱹᱣᱟᱱ ᱡᱟᱦᱟᱸ ᱫᱚ ᱢᱮᱱᱴᱮᱱ ᱮᱸ ᱜᱚᱴᱟ ᱚᱲᱟᱜ ᱯᱷᱮᱢᱮᱞᱤ ᱥᱮ ᱢᱤᱫᱴᱟᱝ ᱟᱯᱮᱨᱮ ᱨᱮᱱ ᱚᱱᱠᱟ ᱯᱮᱲᱟ ᱚᱲᱟᱜ ᱥᱮ ᱱᱚᱝᱠᱟ ᱢᱤᱫᱴᱮᱱ ᱨᱟᱹᱥ ᱥᱠᱟᱹ ᱱᱟᱶᱟ ᱵᱟᱹᱦᱩ ᱟᱹᱜᱩ ᱪᱟᱞᱟᱜ ᱢᱤᱫᱴᱮᱱ ᱦᱮᱸ ᱵᱟᱨᱥᱤ ᱵᱟᱨᱥᱤᱧ ᱵᱟᱯᱞᱟ ᱦᱳᱭᱳᱜᱼᱟ ᱦᱮᱸ᱾ ᱟᱹᱰᱤ ᱱᱟᱯᱟᱭ ᱢᱤᱫᱴᱮᱱ ᱡᱟᱸᱠ ᱡᱚᱢᱚᱠ ᱥᱮ ᱨᱟᱹᱥᱠᱟᱹ ᱢᱤᱫᱴᱮᱱ ᱛᱟᱞᱟᱛᱮ ᱦᱳᱭᱳᱜᱼᱟ ᱥᱟᱨ ᱥᱟᱹᱜᱩᱱ ᱫᱚ᱾ ᱦᱮᱸ ᱟᱫᱚ ᱥᱟᱨ ᱥᱟᱹᱜᱩᱱᱼᱼ ᱵᱟᱯᱞᱟ ᱫᱚ ᱟᱹᱰᱤ ᱢᱤᱫᱴᱮᱱ ᱪᱮᱫ ᱠᱟ ᱞᱤᱧ ᱞᱟᱹᱭ ᱟᱹᱵᱤᱱᱟ ᱜᱚᱝᱠᱮ, ᱟᱹᱰᱤ ᱢᱟᱱᱮ ᱥᱚᱱᱢᱟᱱ ᱱᱟᱱ ᱢᱟᱱᱮ ᱟᱹᱰᱤ ᱞᱟᱯᱷᱟᱝ ᱥᱮᱪᱮᱫ ᱨᱮ᱾ ᱚᱱᱟ ᱫᱚ ᱡᱷᱚᱛᱚ ᱦᱚᱲ ᱵᱟᱠᱚ ᱫᱟᱲᱮᱭᱟᱜᱼᱟ᱾
ᱟᱪᱪᱷᱟ ᱢᱟᱱᱮ ᱟᱹᱵᱤᱱ ᱵᱤᱱ ᱞᱟᱹᱭ ᱦᱚᱪᱚᱭᱮᱫᱟ, ᱡᱟᱦᱟᱸ ᱟᱵᱚᱣᱟᱜ ᱥᱟᱶᱛᱟ ᱥᱚᱢᱟᱡᱽ ᱨᱮ ᱡᱩᱫᱤ ᱡᱟᱦᱟᱸ ᱵᱟᱯᱞᱟ ᱨᱮᱱᱟᱜ ᱠᱟᱛᱷᱟ ᱵᱚᱱ ᱞᱟᱹᱭᱟ᱾ ᱛᱟᱦᱞᱮ ᱚᱱᱠᱟ ᱞᱮᱠᱟ ᱫᱤᱠ ᱫᱤᱭᱮ ᱡᱩᱫᱤ ᱵᱚᱱ ᱧᱮᱞ ᱞᱮᱠᱷᱟᱱ ᱛᱟᱦᱞᱮ ᱥᱟᱨ ᱥᱟᱹᱜᱩᱱ ᱵᱟᱯᱞᱟ ᱫᱚ ᱟᱵᱚᱣᱟᱜ ᱥᱚᱢᱟᱡᱽ ᱨᱮᱫᱚ ᱡᱷᱚᱛᱚ ᱠᱷᱚᱱᱟᱜ ᱵᱮᱥ ᱜᱤᱭᱟᱹ ᱥᱮᱼᱼ ᱠᱤ ᱵᱟᱝᱢᱟ ᱡᱟᱦᱟᱸ ᱟᱹᱰᱤ ᱵᱩᱜᱤ ᱜᱮ ᱠᱟᱹᱢᱤ ᱦᱮᱸ ᱥᱮ ᱵᱟᱝ?
ᱮᱠᱟᱞ, ᱮᱠᱟᱞ, ᱮᱠᱟᱞ, ᱮᱠᱟᱞ᱾ ᱟᱹᱰᱤ, ᱟᱹᱰᱤ ᱱᱟᱯᱟᱭ ᱥᱮ ᱢᱤᱫᱴᱮᱱ ᱟᱫᱚ ᱱᱚᱜᱼᱚ ᱱᱚᱝᱠᱟ ᱵᱟᱠᱚ ᱞᱟᱹᱭᱟ ᱡᱮ ᱦᱳᱭᱛᱳ ᱮᱠᱟᱞ ᱡᱮ ᱟᱸᱜᱤᱨ ᱵᱟᱯᱞᱟ ᱦᱚᱸ ᱡᱮ ᱮᱢᱚᱱ ᱢᱤᱫᱴᱮᱱ ᱫᱚᱢᱮ ᱠᱷᱟᱨᱟᱯᱼᱟ᱾ ᱚᱱᱠᱟ ᱫᱚ ᱵᱟᱝ ᱠᱟᱱᱟ ᱡᱩᱫᱤᱼᱼ ᱟᱹᱠᱤᱱ ᱢᱚᱫᱽᱫᱷᱮ ᱨᱮ ᱡᱩᱫᱤ ᱠᱩᱥᱤ ᱠᱩᱥᱟᱹᱨ ᱛᱟᱦᱮᱱᱟ᱾ ᱥᱮ ᱢᱮᱱᱠᱷᱟᱱ ᱟᱹᱠᱤᱱᱟᱜ ᱢᱤᱫᱴᱮᱱ ᱡᱩᱫᱤ ᱥᱟᱦᱤ ᱡᱩᱦᱤ ᱛᱮ ᱟᱹᱠᱤᱱ ᱡᱩᱫᱤ ᱠᱤᱱ ᱡᱩᱨᱤᱯᱟᱹᱨᱤᱭ ᱠᱟᱱᱟ᱾ ᱢᱮᱱᱠᱷᱟᱱ ᱟᱹᱠᱤᱱ ᱡᱩᱫᱤ ᱜᱷᱟᱨᱚᱸᱡᱽ ᱛᱮ ᱱᱟᱯᱟᱭ ᱛᱮᱠᱤᱱ ᱪᱟᱞᱟᱣ ᱫᱟᱲᱮᱭᱟᱜᱼᱟ᱾ ᱛᱟᱦᱚᱞᱮ ᱮᱠᱟᱞ ᱚᱱᱟ ᱦᱚᱸ ᱴᱷᱤᱠ ᱜᱮᱭᱟ᱾ ᱢᱮᱱᱠᱷᱟᱱ ᱡᱟᱦᱟᱸ ᱥᱟᱨ ᱥᱟᱹᱜᱩᱱ ᱵᱟᱯᱞᱟ ᱟᱨ ᱱᱚᱣᱟ ᱨᱮ ᱢᱮᱫᱼᱼ ᱟᱹᱰᱤ ᱜᱟᱱ ᱵᱷᱮᱫ ᱢᱮᱱᱟᱜᱼᱟ ᱾ᱢᱤᱫ ᱟᱞᱟᱫᱟ ᱢᱤᱫᱴᱮᱱ ᱯᱷᱟᱨᱟᱠ ᱢᱮᱱᱟᱜᱼᱟ᱾ ᱜᱚᱝᱠᱮ
ᱚ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜᱼᱟ᱾ ᱟᱸᱡᱚᱢ ᱠᱟᱛᱮ ᱟᱹᱞᱤᱧ ᱦᱚᱸ ᱟᱹᱰᱤ ᱵᱮᱥ ᱵᱩᱡᱷᱟᱹᱣ ᱠᱮᱫᱟ᱾ ᱟᱸ ᱚᱱᱟᱜᱮ ᱟᱹᱞᱤᱧ ᱫᱚ ᱟᱵᱤᱱ ᱴᱷᱮᱱ ᱚᱝᱠᱟ ᱠᱩᱠᱞᱤ ᱛᱮᱱᱟᱜ ᱛᱟᱦᱮᱸ ᱠᱟᱱᱟ᱾ ᱢᱟᱱᱮ ᱟᱹᱰᱤ ᱨᱚᱠᱚᱢ ᱡᱟᱸᱭᱜᱟ ᱟᱹᱰᱤ ᱟᱭᱢᱟ ᱟᱭᱢᱟ ᱟᱸ ᱦᱤᱥᱟᱹᱵ ᱛᱮᱜᱮ ᱵᱟᱯᱞᱟ ᱦᱩᱭᱩᱜᱼᱟ ᱥᱮ ᱡᱟᱦᱟᱸ ᱴᱩᱱᱠᱤ ᱫᱤᱯᱤᱞ ᱵᱟᱯᱞᱟ ᱵᱤᱱ ᱞᱟᱹᱭ ᱠᱮᱜᱼᱟ᱾ ᱟᱸᱜᱤᱨ ᱵᱟᱯᱞᱟ ᱵᱤᱱ ᱞᱟᱹᱭ ᱠᱮᱜᱼᱟ᱾ ᱛᱟᱨᱯᱚᱨ ᱡᱟᱦᱟᱸ ᱟᱹᱰᱤ ᱡᱟᱭᱜᱟᱨᱮ ᱠᱩ ᱞᱤᱭᱟ ᱥᱮ ᱢᱟᱱᱮ ᱡᱟᱦᱟᱸ ᱫᱩᱣᱟᱹᱨ ᱵᱟᱯᱞᱟ ᱦᱮᱱᱟᱜ ᱟᱥᱮ ᱵᱟᱝ᱾ ᱫᱩᱣᱟᱹᱨ ᱵᱟᱯᱞᱟ ᱟᱸᱡᱚᱢ ᱵᱟᱲᱟ ᱟᱠᱟᱜᱼᱟ ᱵᱤᱱ ᱥᱮ ᱵᱟᱝ?
ᱦᱮᱸ ᱟᱸᱡᱚᱢ ᱵᱟᱲᱟ ᱟᱠᱟᱜ ᱞᱤᱧ᱾ ᱚᱱᱟ ᱦᱚᱸ ᱟᱸᱡᱚᱢ ᱵᱟᱲᱟ ᱟᱠᱟᱜ ᱞᱤᱧ ᱦᱩᱸ ᱾
ᱦᱮᱸ ᱟᱫᱚ ᱚᱱᱠᱟ ᱦᱤᱥᱟᱹᱵ ᱛᱮᱜᱮ, ᱟᱫᱚ ᱟᱹᱞᱤᱧ ᱦᱚᱸ ᱠᱩᱠᱞᱤ ᱥᱟᱱᱟᱭᱮᱫ ᱞᱤᱧ ᱛᱟᱦᱮᱸ ᱟᱵᱤᱱ ᱡᱮᱼᱼ ᱟᱯᱮ ᱥᱮᱫ ᱫᱚ ᱪᱮᱫ ᱞᱮᱠᱟ ᱵᱷᱟᱵᱮ ᱦᱩᱭᱩᱜᱼᱟ᱾ ᱟᱵᱤᱱ ᱴᱷᱮᱱ ᱱᱚᱝᱠᱟ ᱟᱭᱢᱟ ᱡᱟᱦᱟᱸ ᱟᱢ ᱠᱟᱛᱷᱟ ᱠᱚ ᱵᱤᱱ ᱞᱟᱹᱭ ᱠᱮᱫᱟ᱾ ᱚᱱᱟ ᱛᱟᱞᱟ ᱠᱚᱛᱮ ᱟᱹᱰᱤ ᱵᱮᱥ ᱜᱮᱞᱤᱧ ᱵᱩᱡᱷᱟᱹᱣ ᱠᱮᱫᱼᱟ ᱡᱮ ᱱᱚᱜᱼᱚ ᱱᱚᱝᱠᱟ ᱟᱯᱮ ᱥᱮᱫ ᱦᱚᱸ ᱱᱚᱝᱠᱟ᱾ ᱦᱮᱱᱟᱜᱼᱟ ᱾ ᱟᱹᱨᱤᱪᱟᱹᱞᱤ ᱠᱚ ᱦᱮᱸ ᱥᱮ᱾
ᱮᱠᱟᱞ ᱮᱠᱟᱞ ᱮᱠᱟᱞ᱾ ᱛᱟᱦᱞᱮ ᱜᱚᱝᱠᱮ ᱟᱯᱮ ᱥᱮᱫ ᱫᱚ ᱚᱠᱟᱴᱟᱜ ᱵᱮᱥᱤ ᱦᱩᱭᱩᱜ ᱜᱮᱭᱟ? ᱟᱸᱜᱤᱨ ᱵᱟᱯᱞᱟ ᱥᱮ ᱥᱟᱨ ᱥᱟᱹᱜᱩᱱ᱾
ᱟᱫᱚ ᱜᱚᱝᱠᱮ ᱟᱫᱚ ᱟᱞᱮ ᱚᱱᱛᱮ ᱫᱚ ᱱᱚᱝᱠᱟ ᱥᱟᱨ ᱥᱟᱹᱜᱩᱱ ᱵᱟᱯᱞᱟ ᱜᱮ ᱞᱟᱦᱟ ᱫᱚ ᱦᱳᱭ ᱠᱚᱜᱼᱟ᱾ ᱟᱫᱚ ᱱᱮᱛᱼᱼ ᱱᱮᱛᱟᱨ ᱡᱟᱦᱟᱸ ᱜᱤᱫᱽᱨᱟᱹ ᱠᱚ ᱥᱮ ᱵᱟᱝ ᱡᱟᱦᱟᱸ ᱡᱮᱱᱟᱨᱮᱥᱚᱱ ᱠᱚ ᱦᱮᱱᱟᱜ ᱠᱚᱣᱟ᱾ ᱱᱮᱛᱟᱨ ᱫᱚ ᱵᱮᱥᱤᱨ ᱵᱷᱟᱜᱽ ᱫᱚ᱾ ᱚᱱᱠᱟ ᱟᱹᱜᱤᱨ ᱵᱟᱯᱞᱟ ᱜᱮ ᱵᱮᱥᱤ ᱦᱩᱭᱩᱜ ᱠᱟᱱᱟ ᱟᱨ ᱪᱮᱫ᱾
ᱟᱪᱪᱷᱟ, ᱟᱪᱪᱷᱟ, ᱟᱪᱪᱷᱟ, ᱟᱪᱪᱷᱟ, ᱟᱪᱪᱷᱟ ᱦᱩᱸ᱾
ᱟᱪᱪᱷᱟ ᱟᱫᱚ ᱜᱚᱝᱠᱮ, ᱛᱟᱦᱚᱞᱮ ᱱᱚᱸᱰᱮ ᱢᱤᱫᱴᱟᱝ ᱠᱩᱠᱞᱤ ᱛᱮᱱᱟᱜ ᱾ᱟᱜᱤᱨ ᱵᱟᱯᱞᱟ ᱠᱷᱮᱛᱨᱮ ᱮᱸ ᱟᱸᱜᱤᱨ ᱵᱟᱯᱞᱟᱴᱟᱜ ᱟᱵᱤᱱ ᱛᱤᱱᱟᱹᱜ ᱴᱟ ᱟᱵᱤᱱᱟᱜ ᱢᱚᱱᱮᱛᱮ ᱞᱟᱹᱭᱟᱭ ᱡᱮ ᱵᱷᱟᱹᱜᱤᱭᱟ? ᱥᱮ ᱛᱤᱱᱟᱹᱜ ᱴᱟ ᱵᱷᱟᱜᱤ ᱫᱤᱠ ᱢᱮᱱᱟᱜᱼᱟ᱾
ᱟᱫᱚ ᱜᱚᱝᱠᱮ, ᱱᱚᱸᱰᱮ ᱡᱩᱫᱤ ᱟᱹᱞᱤᱧᱟᱜ ᱢᱚᱱᱮ ᱛᱮᱞᱤᱧ ᱞᱮᱭᱼᱟ᱾ ᱡᱮ ᱱᱚᱝᱠᱟ ᱡᱮ ᱟᱹᱰᱤ ᱱᱟᱯᱼᱼ ᱱᱟᱯᱟᱭ ᱥᱮ ᱢᱤᱫᱴᱮᱱ ᱠᱩᱠᱞᱤ ᱵᱤᱱ ᱫᱚᱦᱚᱭ ᱮᱫᱟ ᱾ ᱢᱮᱱᱠᱷᱟᱱ ᱟᱹᱞᱤᱧᱟᱜ ᱢᱚᱱᱮᱛᱮ ᱡᱩᱫᱤ ᱞᱤᱧ ᱞᱟᱹᱭᱟ ᱡᱮᱦᱮᱛᱩ ᱟᱞᱤᱧ ᱜᱮ ᱵᱤᱱ ᱠᱩᱞᱤᱭᱮᱫ ᱞᱤᱧᱟᱹ ᱥᱮ ᱟᱫᱚ ᱮᱴᱟᱜ ᱦᱚᱲᱟᱜ ᱚᱱᱠᱟᱱᱟᱜ ᱫᱚ ᱠᱩᱞᱤ ᱛᱮ ᱥᱮ ᱠᱩᱠᱼᱼ ᱠᱩᱠᱞᱤ ᱫᱚ ᱵᱟᱞᱤᱧ ᱟᱸᱡᱚᱢᱼᱟ ᱥᱮ ᱠᱟᱛᱷᱟ ᱵᱟᱞᱤᱧ ᱟᱸᱡᱚᱢᱟ᱾ ᱚᱸᱰᱮ ᱫᱚ ᱢᱤᱫ ᱠᱟᱛᱷᱟ ᱛᱮᱞᱤᱧ ᱞᱟᱹᱭᱼᱟ ᱡᱮ ᱮ ᱡᱩᱫᱤ ᱱᱚᱝᱠᱟᱱ ᱢᱤᱫᱴᱮᱱ ᱥᱤᱪᱩᱭᱮᱥᱮᱱ ᱦᱤᱡᱩᱜ-ᱟ ᱡᱟᱦᱟᱸ ᱫᱚ ᱟ ᱟᱸᱜᱤᱨ ᱵᱟᱯ ᱯᱞᱟ ᱥᱮ ᱟᱸᱜᱤᱨ ᱵᱟᱯᱞᱟ ᱫᱚ ᱞᱟᱹᱭ ᱜᱟᱱᱚᱜ-ᱟ ᱡᱮ ᱢᱤᱫᱴᱮᱱ ᱟᱹᱠᱤᱱ ᱦᱚᱸᱛᱚ ᱠᱩᱥᱤ ᱠᱩᱥᱤ ᱛᱮᱜᱠᱤᱱ ᱵᱟᱯᱞᱟᱜ ᱠᱟᱱᱟ ᱾ ᱦᱮᱸ ᱥᱮ ᱵᱟᱝ? ᱟᱹᱠᱤᱱ ᱦᱚᱸ ᱟᱹᱠᱤᱱᱟᱜ ᱢᱮᱜᱴᱮᱱ ᱟᱹᱠᱤᱱᱟᱜ ᱠᱩᱥᱤ ᱠᱩᱥᱤ ᱛᱮᱠᱤᱱ ᱵᱟᱯᱞᱟᱜ ᱠᱟᱱᱟ ᱥᱮ ᱠᱤᱱ ᱟᱸᱜᱤᱨᱚᱜ ᱠᱷᱟᱱ ᱟ ᱱᱚᱜ-ᱚᱱᱟ ᱡᱤᱱᱤᱥᱴᱟᱜ ᱜᱮ ᱡᱩᱫᱤ ᱟᱹᱠᱤᱱ ᱡᱩᱫᱤ ᱟᱭᱳᱵᱟᱵᱟ ᱠᱟᱛᱮᱫ ᱞᱟᱹᱭ ᱠᱟᱛᱮ ᱡᱩᱫᱤ ᱟᱹᱠᱤ ᱠᱤᱱ ᱡᱩᱫᱤ ᱱᱚᱣᱟ ᱡᱤᱱᱤᱥ ᱴᱟᱜ ᱠᱤᱱ ᱠᱚᱨᱟᱣ ᱠᱮᱭᱟ ᱥᱮ ᱱᱚᱝᱠᱟ ᱢᱮᱫᱴᱮᱱ ᱠᱚ ᱠᱚᱨᱟᱣ ᱠᱮᱭᱟ᱾ ᱠᱤᱱᱛᱩ ᱱᱚᱣᱟ ᱠᱷᱮᱛᱨᱮ ᱫᱚ ᱟᱹᱰᱤᱴᱟ ᱡᱮ ᱵᱟᱞᱤᱧ ᱧᱮᱧᱟᱢ ᱫᱟ ᱟᱸᱜᱤᱨ ᱵᱟᱯ ᱯᱞᱟ ᱨᱮ ᱡᱮ ᱟᱠᱚ ᱟᱹᱠᱤᱱ ᱛᱤᱠᱤᱱ ᱟᱸᱜᱤᱨᱱᱟ ᱟᱫᱚᱠᱤᱱ ᱵᱟᱯᱞᱟ ᱥᱮ ᱟᱵᱚ ᱵᱚ ᱵᱟᱯᱞᱟ ᱠᱮᱜ-ᱠᱤᱱᱟ ᱯᱚᱨᱮ ᱛᱮ, ᱟᱹᱰᱤ ᱫᱤᱱ ᱯᱚᱨᱮ᱾ ᱥᱮ? ᱡᱩᱫᱤ ᱚᱸᱰᱮ ᱡᱩᱫᱤ ᱞᱟᱹᱭ ᱥ ᱛᱮ ᱚᱲᱟᱜ ᱯᱷᱮᱢᱮᱞᱤ ᱥᱮ ᱞᱟᱹᱭ ᱠᱩᱥᱤ ᱠᱩᱥᱟᱹᱨ ᱠᱟᱛᱮᱫ ᱥᱮ ᱪᱮᱫ ᱱᱚᱝᱠᱟ ᱡᱩᱫᱤ ᱦᱳᱭ ᱠᱚᱜ-ᱟ ᱚᱱᱟ ᱠᱷᱟᱱ ᱫᱚ ᱠᱟᱹᱡ ᱞᱤᱧ ᱢᱟᱱᱟᱣ ᱠᱮᱭᱟ᱾ ᱢᱮᱱᱠᱷᱟᱱ ᱟᱹᱞᱤᱧ ᱫᱚ ᱱᱚᱣᱟ ᱨᱮᱫᱚ ᱩᱱᱟᱹᱜ ᱮᱠᱴᱟ ᱫᱚ ᱢᱟᱱᱟᱣ ᱫᱚ ᱵᱟᱹᱱᱩᱜ ᱞᱤᱧᱟᱹ᱾ ᱟᱹᱞᱤᱧ ᱥᱮᱫ ᱞᱮᱠᱟ ᱛᱮᱫᱚ᱾
ᱢᱟᱱᱮ ᱞᱟᱹᱭ ᱦᱚᱪᱚᱭ ᱫᱟᱵᱤᱱ ᱟᱹᱵᱤᱱ ᱫᱚ ᱢᱟᱱᱮ ᱴᱷᱤᱜ ᱜᱮᱭᱟ ᱫᱚᱻ ᱟᱸᱜᱤᱨ ᱵᱟᱯᱞᱟᱜ ᱡᱟᱦᱟᱸ ᱫᱩᱞᱳᱲ ᱠᱩᱥᱤ ᱠᱩᱥᱟ ᱱᱚᱣᱟ ᱠᱚᱫᱚ ᱠᱩᱥᱤ ᱠᱩᱥᱟᱹᱞ ᱛᱟᱦᱮᱱᱟ ᱠᱤᱱᱛᱩ ᱚᱱᱟ ᱥᱟᱶᱛᱮ ᱡᱩᱫᱤ ᱯᱷᱮᱢᱮᱞᱤ ᱡᱟᱦᱟᱸ ᱥᱮ ᱵᱟ ᱯᱚᱨᱤᱵᱟᱨ ᱵᱟᱲᱟᱭ ᱠᱟᱛᱮᱫ ᱱᱚᱣᱟᱴᱟᱜ ᱜᱮ ᱥᱟᱨ-ᱥᱟᱹᱜᱩᱱ ᱵᱟᱯᱞᱟ ᱨᱮ ᱠᱚᱨᱟᱣ ᱜᱟᱱᱚᱜ-ᱟ᱾ ᱱᱚᱣᱟᱴᱟᱜ ᱜᱮ ᱢᱟᱱᱮ ᱟᱹᱰᱤ ᱵᱮᱥ ᱵᱮ ᱦᱩᱭᱩᱜ-ᱟ ᱦᱮᱸ ᱥᱮ ᱵᱟᱝ?
ᱮᱠᱟᱞ ᱮᱠᱟᱞ ᱮᱠᱟᱞ ᱮᱠᱟᱞ᱾
ᱦᱮᱸ ᱱᱚᱣᱟ ᱡᱟᱦᱟᱸ ᱟᱵᱤᱱᱟᱜ ᱡᱟᱦᱟᱸ ᱪᱤᱱᱛᱟᱹ ᱵᱷᱟᱵᱱᱟ ᱡᱟᱦᱟᱸ ᱵᱤᱱ ᱞᱟᱹᱭ ᱠᱮᱜ-ᱟ, ᱱᱚᱣᱟ ᱫᱚ ᱮᱠ ᱮᱠᱟᱞ ᱜᱮ ᱟᱹᱰᱤ ᱜᱟᱱ ᱜᱮ ᱵᱮᱥ ᱜᱮᱭᱟ ᱠᱟᱨᱚᱱ
ᱦᱮᱸᱥᱮ? ᱴᱷᱤᱠ ᱜᱮᱭᱟ ᱜᱚᱝᱠᱮ ᱳᱣᱰᱤ ᱜᱟᱱ ᱜᱮ ᱜᱟᱯᱟᱞᱢᱟᱨᱟᱣ ᱦᱳᱭᱱᱟ ᱟᱨ ᱨᱚᱠᱛᱚ ᱦᱚᱸ ᱚᱱᱠᱟ ᱵᱟᱹᱱᱩᱜ-ᱟ ᱚᱠᱛᱚ ᱛᱟᱦᱮᱸ ᱞᱮᱠᱷᱟᱱ ᱟᱨ ᱢᱤᱫ ᱫᱷᱟᱣ ᱱᱚᱠᱟ ᱟᱵᱤᱱ ᱥᱟᱞᱟᱜ ᱱᱚᱣᱟ ᱞᱤᱭᱮ ᱜᱟᱯᱟᱞᱢᱟᱨᱟᱣ ᱦᱩᱭᱩᱜ-ᱟ, ᱴᱷᱤᱠ ᱜᱮᱭᱟ ᱥᱮ?
ᱮᱠᱟᱞ ᱮᱠᱟᱞ ᱮᱠᱟᱞ ᱮᱠᱟᱞ ᱴᱷᱤᱠ ᱜᱮᱭᱟ, ᱦᱮᱸ ᱦᱮᱸ ᱡᱚᱦᱟᱨ ᱜᱮ ᱢᱟ ᱡᱚᱦᱟᱨ ᱜᱮ᱾ ᱴᱷᱤᱠ ᱜᱮᱭᱟ ᱢᱟ ᱜᱚᱢᱠᱮ ᱡᱚᱦᱟᱨ ᱜᱮ᱾